ᱟᱡᱚᱢᱚᱜ ᱠᱟᱱ
ᱦᱮᱸ ᱦᱮᱸ ᱦᱮᱸ ᱫᱟ ᱟᱸᱡᱚᱢ ᱫᱟᱹᱧ
ᱟᱪᱪᱷᱟ ᱛᱟᱦᱟᱞᱮ ᱪᱮᱜ ᱠᱚᱢ ᱪᱤᱠᱟᱹ ᱵᱟᱲᱟᱭᱫᱟ ᱱᱤᱛᱚᱜ ᱫᱚ?
ᱱᱤᱛᱚᱜ ᱫᱚ ᱱᱚᱜᱼᱚᱭ ᱤᱭᱟᱹ ᱡᱚᱢ ᱵᱟᱲᱟᱣ ᱠᱟᱫᱟᱹᱧ ᱠᱤᱪᱷᱩ ᱠᱷᱚᱱ ᱢᱟᱲᱟᱝ ᱡᱚᱢ ᱵᱟᱲᱟ ᱠᱟᱛᱮᱜ ᱫᱩᱲᱩᱵ ᱵᱟᱲᱟᱣ ᱠᱟᱹᱱᱟᱹᱧ ᱛᱟᱯᱚᱨᱮ ᱱᱚᱜᱼᱚᱭ ᱛᱚᱜ ᱯᱟᱲᱦᱟᱜ ᱠᱷᱚᱱ ᱜᱮ ᱢᱟᱨᱟᱝ ᱠᱟᱹᱴᱤᱡ ᱪᱩᱞᱩᱝ ᱞᱤᱧ ᱫᱩᱲᱩᱵ ᱵᱟᱲᱟ ᱞᱮ ᱱᱟ
ᱟᱪᱪᱷᱟ ᱟᱨ ᱛᱟᱦᱟᱞᱮ ᱱᱟᱜ ᱠᱟᱹᱢᱤ ᱠᱚᱫᱚ ᱪᱮᱜ ᱠᱚᱯᱮ ᱠᱟᱹᱢᱤ ᱵᱟᱲᱟᱭᱫᱟ ᱱᱤᱛᱚᱜ ᱫᱚ?
ᱠᱟᱹᱢᱤ ᱫᱚᱻ ᱪᱮᱫ ᱜᱮ ᱵᱟᱝ ᱤᱭᱟᱹ ᱠᱚᱨᱮ ᱟᱞᱤᱧ ᱛᱚ ᱤᱧ ᱛᱚ ᱵᱟᱦᱟᱨᱮ ᱨᱮ ᱛᱟᱦᱮᱱᱟᱹᱧ ᱛᱚ ᱵᱟᱝ ᱚᱲᱟᱜ ᱠᱚᱨᱮ ᱫᱚ ᱠᱤᱪᱷᱩ ᱫᱤᱱᱮ ᱫᱟᱜ ᱵᱟᱲᱟ ᱠᱮᱫᱟ ᱱᱤᱭᱟᱹ ᱛᱚ ᱟᱵᱟᱨ ᱱᱤᱛᱚᱜ ᱫᱚ ᱵᱚᱨᱥᱟ ᱨᱮᱱᱟᱜ ᱛᱚ ᱡᱟᱹᱯᱩᱫ ᱡᱟᱹᱲᱤ ᱠᱮᱫᱟᱭ ᱫᱚᱢᱮ
ᱟᱪᱪᱷᱟ ᱛᱟᱞ
ᱟᱥ ᱱᱤᱛᱚᱜ ᱫᱚ ᱦᱳᱲᱳ ᱠᱚ ᱨᱚᱦᱚᱭ ᱵᱟᱲᱟ ᱚᱲᱟᱜ ᱠᱚᱨᱮ ᱠᱚ ᱨᱚᱦᱚᱭ ᱵᱟᱲᱟᱭᱫᱟ ᱵᱟᱹᱫᱽ ᱵᱟᱹᱫᱽ ᱵᱟᱹᱫ ᱵᱟᱹᱭᱦᱟᱹᱲ ᱠᱚᱨᱮ ᱢᱟᱛᱚ ᱨᱚᱦᱚᱭ ᱠᱟᱫᱟ ᱠᱚ ᱵᱟᱹᱫᱽ ᱛᱮᱜ ᱠᱚ ᱨᱚᱦᱚᱭ ᱠᱟᱫᱟ ᱟᱨ ᱵᱟᱹᱭᱦᱟᱹᱲ ᱛᱚ ᱟᱹᱨᱤᱜᱼᱟ ᱛᱮᱫᱚ ᱤᱭᱟᱹ ᱠᱚ ᱤᱭᱟᱹᱭᱟ ᱡᱚᱛᱚ ᱡᱟᱭᱜᱟ ᱠᱚᱨᱮ ᱫᱚ ᱫᱟᱜ ᱫᱚ ᱵᱟᱝ ᱤᱭᱟᱹᱜ ᱠᱟᱱᱟ ᱥᱮ ᱟᱴᱚᱠᱚᱜ ᱠᱟᱱᱟ ᱠᱟᱹᱢᱤ ᱠᱚᱨᱮᱱᱟ ᱟᱨ ᱦᱚᱲ ᱦᱚᱸ ᱵᱟᱝᱠᱚ ᱱᱟᱢᱚᱜ ᱠᱟᱱᱟ ᱱᱚᱛᱮᱦᱚ ᱫᱚᱢᱮ ᱜᱮ ᱤᱭᱟᱹᱜ ᱠᱟᱱᱟ ᱦᱩᱸ ᱟᱯᱮ ᱥᱮᱜ ᱜᱮ ᱪᱮᱜ ᱞᱮᱠᱟ?
ᱟᱞᱮᱥᱮᱜ ᱫᱚ ᱱᱟᱜ ᱠᱤᱪᱷᱩ ᱵᱟᱨᱯᱮ ᱫᱤᱱ ᱫᱚ ᱚᱝᱠᱟ ᱨᱚᱦᱚᱲ ᱜᱮ ᱛᱟᱦᱮᱸᱜ ᱠᱟᱱᱟ ᱠᱷᱮᱛ ᱠᱚ ᱫᱟᱜ ᱦᱚᱸ ᱚᱝᱠᱟ ᱵᱟᱹᱭ ᱵᱟᱹᱭ ᱛᱮ ᱫᱟᱜ ᱮᱜ ᱛᱟᱦᱮᱸᱜ ᱚᱛ ᱠᱚ ᱥᱩᱫᱟᱹᱣ ᱞᱚᱦᱚᱫᱚᱜ ᱠᱟᱱ ᱛᱟᱦᱮᱸᱜ ᱛᱚᱢᱵᱟ ᱫᱚ ᱫᱟᱜ ᱠᱚᱫᱚ ᱵᱟᱝ ᱛᱚᱢᱵᱟᱜ ᱠᱟᱱ ᱛᱟᱦᱮᱸᱜ ᱟᱫᱚ ᱦᱚᱞᱟᱱᱚᱜ ᱟᱨ ᱢᱟᱫᱷᱮᱨᱚᱜ ᱮᱛᱚᱭ ᱫᱟᱜ ᱠᱮᱫᱟ ᱟᱨ ᱛᱮᱦᱤᱧ ᱵᱟᱨᱯᱮ ᱫᱤᱱ ᱛᱮᱜᱮ ᱯᱩᱨᱟᱹ ᱠᱷᱮᱛ ᱠᱚᱫᱚ ᱰᱩᱵᱩᱡ ᱩᱛᱟᱹᱨᱮᱱ ᱛᱟᱞᱮ ᱟᱨ ᱡᱟᱦᱟᱸ ᱛᱚᱞᱟ ᱠᱚ ᱮᱨ ᱛᱟᱦᱮᱸᱜ ᱠᱟᱱᱟ ᱱᱚᱣᱟ ᱠᱚᱦᱚᱸ ᱰᱩᱵᱩᱡᱽ ᱱᱟ ᱩᱱᱫᱚ ᱱᱟᱜ ᱫᱟᱜ ᱜᱮ ᱵᱟᱭ ᱫᱟᱜ ᱮ ᱛᱮ ᱯᱩᱨᱮ ᱨᱚᱦᱚᱲ ᱛᱮ ᱵᱟᱞᱮ ᱪᱟᱥ ᱫᱟᱲᱮᱭᱮᱜ ᱠᱟᱱᱛᱟᱦᱮᱱ ᱟᱨ ᱱᱤᱛᱚᱜ ᱢᱟ ᱡᱚᱛᱚ ᱰᱩᱵᱩᱡ ᱰᱩᱵᱩᱡᱽ ᱛᱮ ᱱᱤᱛᱚᱜ ᱢᱟ ᱠᱷᱮᱛ ᱠᱚ ᱦᱚ ᱥᱤ ᱵᱟᱝ ᱜᱟᱱᱚᱜ ᱠᱟᱱᱟ ᱚᱝᱠᱟ ᱛᱚᱢᱵᱟ ᱢᱟᱱᱮ ᱯᱮᱨᱮᱡ ᱠᱟᱱ ᱛᱟᱞᱮᱭᱟ ᱚᱝᱠᱟ ᱢᱤᱫᱴᱮᱱ ᱚᱵᱚᱥᱛᱟ ᱨᱮ ᱢᱮᱱᱟᱜ ᱞᱮᱭᱟ ᱟᱞᱮ ᱫᱚ ᱱᱟᱸᱜ ᱡᱟᱦᱟᱸ ᱠᱷᱟᱹᱛᱤᱨ ᱛᱮ ᱟᱫᱚ ᱪᱟᱥ ᱠᱟᱹᱢᱤ ᱦᱚᱸ ᱞᱟᱦᱟ ᱥᱮᱫ ᱵᱟᱝ ᱞᱟᱦᱟᱜ ᱠᱟᱱᱟ ᱟᱫᱚ ᱪᱟᱥ ᱠᱟᱹᱢᱤ ᱵᱟᱫ ᱠᱟᱛᱮᱜ ᱟᱯᱮ ᱥᱮᱜ ᱚᱝᱠᱟ ᱪᱮᱜ ᱠᱟᱹᱢᱤ ᱠᱚ ᱯᱮ ᱠᱟᱹᱢᱤ ᱜᱤᱭᱟ ᱡᱩᱫᱤ ᱪᱟᱥ ᱠᱟᱹᱢᱤ ᱵᱟᱝ ᱦᱳᱭ ᱞᱮᱱᱟ ᱩᱱ ᱚᱠᱛᱚ ᱪᱮᱫ ᱠᱚᱯᱮ ᱠᱟᱹᱢᱤ ᱜᱤᱭᱟ?
ᱟᱞᱮᱥᱮᱜ ᱡᱩᱫᱤ ᱪᱟᱥ ᱵᱟᱝ ᱦᱩᱭᱩᱜᱼᱟ ᱵᱤᱥᱮᱥ ᱠᱚᱨᱮ ᱟᱞᱮᱥᱮᱜ ᱛᱚ ᱚᱱᱛᱮ ᱟᱞᱮ ᱥᱩᱨ ᱛᱚ ᱤᱭᱟᱹ ᱢᱮᱱᱟᱜᱼᱟ ᱰᱷᱟᱹᱞᱟᱹᱭ ᱠᱟᱹᱢᱤ ᱠᱚ ᱟᱞᱮᱥᱮᱜ ᱫᱚ ᱚᱵᱷᱟᱵᱽ ᱵᱟᱹᱱᱩᱜᱼᱟ ᱫᱚᱢᱮ ᱦᱚᱲ ᱠᱚ ᱪᱟᱞᱟᱜᱼᱟ ᱦᱟᱱᱛᱮ ᱱᱟᱛᱮ ᱛᱮ ᱜᱟᱹᱰᱤ ᱛᱮᱜᱮ ᱦᱤᱡᱩᱜᱼᱟ ᱜᱟᱹᱰᱤ ᱜᱟᱹᱰᱤ ᱛᱮ ᱟᱞᱮ ᱟᱹᱛᱩ ᱠᱷᱚᱱᱟᱜ ᱜᱮ ᱵᱟᱝᱞᱳ ᱥᱮᱛ ᱥᱮᱛᱟᱜ ᱵᱮᱨ ᱠᱚ ᱦᱤᱡᱩᱜᱼᱟ ᱰᱷᱟᱹᱞᱟᱹᱭ ᱜᱟᱹᱰᱤ ᱦᱤᱡᱩᱜᱼᱟ ᱵᱟᱨᱭᱟ ᱯᱮᱭᱟ ᱚᱱᱟ ᱵᱷᱮᱱ ᱠᱚ ᱦᱮᱡ ᱮᱱ ᱜᱮ ᱚᱱᱟᱨᱮ ᱫᱮᱡ ᱠᱟᱛᱮᱜ ᱠᱚ ᱥᱮᱱᱚᱜᱼᱟ ᱛᱟᱨᱯᱚᱨᱮ ᱛᱚ ᱟᱨ ᱮᱴᱟᱜ ᱠᱟᱹᱢᱤ ᱠᱚᱫᱚ ᱡᱮᱢᱚᱱ ᱵᱩᱨᱩ ᱠᱚᱨᱮᱱᱟᱜ ᱢᱮᱱᱟᱜᱼᱟ ᱟᱹᱰᱤ ᱦᱚᱲ ᱛᱚ ᱤᱭᱟᱹ ᱥᱟᱦᱟᱱ ᱠᱚᱠᱚ ᱟᱹᱠᱷᱨᱤᱧᱟ ᱵᱟᱡᱟᱨ ᱥᱮᱜ ᱛᱮ ᱟᱨ ᱥᱟᱠᱟᱢ ᱠᱚᱨᱮᱱᱟᱜ ᱯᱟᱛᱲᱟ ᱠᱚᱠᱚ ᱵᱮᱱᱟᱣ ᱵᱟᱲᱟᱭ ᱜᱮᱭᱟ ᱚᱱᱟ ᱠᱚᱠᱚ ᱟᱠᱷᱨᱤᱧᱟ ᱯᱟᱛᱲᱟ ᱯᱷᱩᱲᱩᱜ ᱚᱱᱟ ᱠᱚᱜᱮ
ᱟᱪᱪᱷᱟ ᱟᱹᱰᱤ ᱱᱟᱯᱟᱭ ᱟᱱᱤᱡ ᱦᱮᱸᱥᱮ ᱱᱟᱯᱟᱭ ᱜᱮ ᱱᱟᱜ ᱛᱟᱦᱚᱞᱮ ᱟᱞᱮ ᱥᱮᱫ ᱫᱚ ᱱᱟᱜ ᱛᱟᱦᱚᱞᱮ ᱟᱯᱮ ᱫᱚ ᱚᱠᱟ ᱫᱤᱥᱚᱢ ᱠᱟᱱᱟᱯᱮ?
ᱟᱫᱚ ᱵᱩᱨᱩ ᱫᱤᱥᱚᱢ
ᱟᱪᱪᱷᱟ ᱵᱩᱨᱩ ᱫᱤᱥᱚᱢ ᱵᱮᱝᱜᱚᱞ ᱜᱮᱛᱚ?
ᱦᱩᱸ ᱦᱩᱸ ᱦᱩᱸ ᱵᱮᱝᱜᱚᱞ ᱜᱮ
ᱟᱪᱪᱷᱟ ᱪᱮᱫ ᱮᱢ ᱞᱟᱹᱭᱮᱫ ᱛᱟᱦᱮᱸ ᱢᱟ ᱞᱟᱹᱭᱢᱮ᱾
ᱮ ᱡᱮ ᱟᱨᱚ ᱟᱞᱮ ᱥᱮᱫ ᱫᱚ ᱩᱱᱟᱹᱜ ᱫᱚ ᱵᱟᱝ ᱤᱭᱟᱹ ᱚᱠᱛᱮᱚ ᱠᱚ ᱠᱟᱹᱢᱤ ᱠᱚᱦᱚᱸ ᱛᱚ ᱤᱭᱟᱹ ᱵᱟᱹᱱᱩᱜᱼᱟ ᱢᱮᱨᱚᱢ ᱠᱚᱦᱚᱸ ᱛᱚ ᱢᱮᱱᱟᱜ ᱠᱚᱣᱟ ᱟᱫᱚ ᱵᱩᱨᱩ ᱠᱚ ᱤᱫᱤ ᱠᱚᱣᱟ᱾ ᱚᱱᱟ ᱠᱚ ᱠᱟ ᱠᱟᱛᱮᱫ ᱜᱮ ᱫᱤᱱᱴᱟ ᱫᱚ ᱠᱟᱹᱢᱤ ᱫᱚ ᱩᱱᱟᱹᱜ ᱫᱚ ᱵᱟᱝᱞᱮ ᱤᱭᱟᱹᱜ ᱜᱮᱭᱟ ᱟᱞᱮ ᱫᱚ᱾ ᱠᱟᱹᱢᱤ ᱠᱚ ᱫᱤᱠ ᱫᱤᱭᱮ ᱫᱚ
ᱱᱟᱯᱟᱭ ᱜᱮ ᱱᱟᱸᱜ ᱛᱟᱦᱚᱞᱮ᱾
ᱦᱩᱸ ᱜᱚᱢᱠᱮ ᱱᱚᱜᱼᱚᱭ ᱠᱤᱪᱷᱩ ᱫᱤᱱ ᱢᱟᱲᱟᱝ ᱛᱚ ᱤᱭᱟᱹ ᱢᱟᱛᱚ ᱛᱟᱵᱮᱱᱟ᱾ ᱥᱤᱛᱩᱝ ᱫᱤᱱ ᱢᱟᱛᱚ ᱛᱟᱵᱮᱱᱟ ᱥᱤᱛᱩᱝ ᱫᱤᱱ ᱨᱮ ᱛᱟᱦᱚᱞᱮ ᱪᱮᱫ ᱠᱚ ᱡᱚᱢ ᱵᱟᱲᱟ ᱠᱮᱫᱟ ᱵᱮᱱ? ᱫᱟᱨᱮ ᱨᱮᱱᱟᱜ ᱤᱭᱟᱹ ᱠᱚ
ᱟᱪᱪᱷᱟ ᱥᱤᱛᱩᱝ ᱫᱤᱱ ᱫᱚ ᱦᱟᱸᱜ ᱟᱣᱨᱤ ᱛᱟᱵᱚᱼᱟ ᱡᱩᱫᱤ ᱵᱚᱱ ᱧᱮᱞᱟᱚᱱ ᱫᱟᱜ ᱵᱟᱲᱟᱭ ᱛᱮᱱᱟᱜ ᱥᱤᱛᱩᱝ ᱠᱚ ᱵᱟᱝ ᱟᱹᱭᱠᱟᱹᱜ ᱠᱟᱱᱟ ᱚᱱᱠᱟᱧ ᱢᱚᱱᱮᱭᱮᱫᱼᱟ ᱪᱮᱫᱟᱜ ᱥᱮ ᱛᱮᱦᱤᱧ ᱦᱚᱸ ᱠᱟᱹᱴᱤᱡ ᱥᱮᱛᱟᱜ ᱚᱱᱠᱟ ᱟᱨᱮ ᱴᱟᱲᱟᱝ ᱜᱮᱞ ᱴᱟᱲᱟᱝ ᱚᱱᱠᱟᱱ ᱚᱠᱛᱚ ᱚᱠᱛᱚ ᱨᱮᱫᱚ ᱦᱟᱜ ᱠᱟᱹᱴᱤᱡ ᱱᱚᱝᱠᱟ ᱜᱚᱨᱚᱢ ᱴᱟ ᱵᱩᱡᱩᱜ ᱠᱟᱱ ᱛᱟᱦᱮᱸᱼᱟ ᱦᱟᱞᱠᱟ ᱦᱟᱞᱠᱟ ᱥᱤᱛᱩᱝ ᱛᱟᱦᱮᱸ ᱠᱟᱱᱟ ᱢᱮᱱᱠᱷᱟᱱ ᱚᱱᱟ ᱯᱚᱨᱮ ᱚᱱᱠᱟᱱ ᱢᱤᱫ ᱴᱟᱲᱟᱝ ᱴᱟᱲᱟᱝ ᱥᱮᱫ ᱠᱷᱚᱱ ᱫᱚ ᱫᱟᱜ ᱟᱨᱚ ᱚᱱᱠᱟ ᱦᱚᱞᱟ ᱞᱮᱠᱟᱜᱮ ᱮᱛᱚᱦᱚᱵ ᱟᱠᱟᱫᱟ ᱦᱟᱜ ᱱᱤᱛᱚᱜ ᱜᱮ ᱠᱟᱹᱴᱤᱡ ᱯᱷᱟᱠᱟ ᱟᱠᱟᱫᱟᱭ ᱟᱨ ᱡᱚᱢ ᱵᱟᱲᱟ ᱡᱩᱫᱤ ᱡᱩᱫᱤᱢ ᱞᱟᱹᱭᱟ ᱱᱟᱦᱟᱜ ᱥᱤᱛᱩᱝ ᱫᱤᱱ ᱫᱚ ᱱᱚᱝᱠᱟ ᱩᱞ ᱠᱚ ᱡᱚᱜ ᱠᱟᱱ ᱛᱟᱦᱮᱸᱫ᱾ ᱟᱫᱚ ᱟᱫᱚ ᱱᱟᱜ ᱪᱮᱫ ᱮᱢ ᱡᱚᱢᱟ ᱮᱢᱱᱤ ᱫᱟᱠᱟ ᱠᱚᱜᱮᱢ ᱡᱚᱢᱟ ᱟᱵᱚ ᱥᱟᱱᱛᱟᱲ ᱫᱚ᱾ ᱫᱟᱠᱟ ᱩᱛᱩ ᱱᱚᱣᱟ ᱠᱚᱜᱮ᱾ ᱟᱨ ᱱᱚᱣᱟ ᱛᱚᱨᱢᱩᱡᱽ ᱠᱟᱹᱴᱤᱡ ᱡᱚᱢ ᱵᱟᱲᱟ ᱦᱩᱭᱱᱟ ᱪᱟᱥ ᱵᱟᱲᱟ ᱦᱩᱭ ᱞᱮᱱ ᱜᱮᱭᱟ᱾ ᱢᱟᱱᱮ ᱟᱞᱮᱭᱟᱜ ᱟᱛᱩ ᱨᱮ ᱚᱝᱠᱟ ᱪᱮᱥ ᱪᱟᱹᱥᱤ ᱢᱮᱱᱟᱜ ᱠᱚᱣᱟ ᱢᱟᱨᱟᱝ ᱪᱟᱹᱥᱤ ᱱᱩᱠᱩ ᱛᱚᱨᱢᱩᱡᱽ ᱠᱚ ᱪᱟᱥ ᱠᱮᱫᱟ ᱩᱱᱠᱩᱣᱟᱜ ᱟᱱᱮ ᱛᱚᱨᱢᱩᱡᱽ ᱠᱚᱜᱮ᱾
ᱟᱯᱮ ᱥᱮᱫ ᱫᱚ ᱛᱟᱦᱚᱞᱮ ᱤᱭᱟᱹ ᱜᱟᱰᱟ ᱢᱮᱱᱟᱜ-ᱟ ᱵᱟᱝ ᱥᱮ? ᱮᱠᱟᱱ ᱛᱩᱨᱢᱩᱡᱽ, ᱠᱷᱤᱨᱟᱹ ᱚᱱᱟ ᱠᱚᱫᱚᱯᱮ ᱨᱚᱦᱚᱭ ᱜᱮᱭᱟ ᱛᱚᱨᱢᱩᱡᱽ ᱯᱮ ᱨᱚᱦᱚᱭ ᱢᱟᱱᱮ ᱠᱷ ᱦᱮᱸ ᱛᱚᱨᱢᱩᱡᱽ ᱠᱷᱤᱨᱟᱹ ᱯᱮ ᱨᱚᱦᱚᱭ ᱠᱷᱟᱱ ᱢᱮᱱᱛᱮ ᱱᱤᱛᱚᱜ ᱛᱟᱦᱚᱞᱮ ᱛᱚᱨᱢᱩᱡᱽ ᱠᱚᱫᱚ ᱟᱯᱮ ᱫᱚᱯᱮ ᱨᱚᱦᱚᱭ ᱵᱟᱲᱟ ᱞᱮᱫᱟ ᱥᱮ ᱵᱟᱝ?
ᱟᱞᱮ ᱫᱚ ᱱᱟᱜ ᱱᱚᱝᱠᱟ ᱫᱚ ᱵᱟᱞᱮ ᱨᱚᱦᱚᱭ ᱜᱮᱭᱟ ᱾ ᱡᱟᱦᱟᱸᱭ ᱢᱟᱨᱟᱝ, ᱪᱟᱹᱥᱤ ᱠᱚ ᱢᱮᱱᱟᱜ ᱠᱚᱣᱟ ᱱᱩᱠᱩ ᱫᱚ ᱦᱟᱸᱜ ᱟᱹᱷᱨᱤᱧ ᱜᱮᱭᱟ ᱠᱚ ᱛᱩᱨᱢᱩᱡᱽ ᱠᱚ᱾ ᱟᱫᱚ ᱱᱩᱠᱩ ᱫᱚᱠᱚ ᱨᱚᱦᱚᱭ ᱜᱮᱭᱟ ᱟᱫᱚ ᱢᱤᱫᱵᱟᱨ ᱡᱟ ᱤᱭᱟᱹ ᱜᱮᱠᱚ ᱨᱚᱦᱚᱭ ᱜᱮᱭᱟ ᱡᱟᱦᱟᱸᱭ ᱢᱤᱫ ᱵᱟᱨ ᱚᱲᱟᱜ ᱮᱢᱱᱤ ᱫᱚ ᱵᱟᱠᱚ ᱨᱚᱦᱚᱭ ᱜᱮᱭᱟ ᱦᱮᱸᱥᱮ
ᱦᱮᱸ
ᱠᱟᱨᱚᱱ ᱱᱚᱣᱟ ᱨᱮᱫᱚ ᱠᱷᱚᱨᱪᱟ ᱟᱹᱰᱤ ᱜᱮ ᱢᱮᱱᱟᱜ-ᱟ ᱥᱮ ᱦᱮᱸ ᱞᱟᱹᱭ ᱢᱮ ᱪᱮᱜ ᱮᱢ ᱞᱟᱹᱭᱮᱜ ᱛᱟᱦᱮᱸᱜ?
ᱦᱮᱸ ᱠᱷᱚᱨᱪᱟ ᱟᱹᱰᱤ ᱜᱮ ᱢᱮᱱᱟᱜ-ᱟ ᱛᱟᱨᱯᱚᱨᱮ ᱤᱭᱟᱹ ᱠᱚ ᱨᱳᱡᱽᱜᱟᱨ ᱠᱚ ᱞᱚᱥᱠᱟᱹᱱ ᱦᱚᱸᱛᱚ ᱚᱱᱠᱟ ᱜᱮ ᱦᱩᱭᱩᱜ-ᱟ ᱵᱟᱝ ᱯᱚᱨᱛᱠ ᱥᱚᱢᱚᱭ ᱟᱰᱤ ᱵᱟᱲᱛᱤ
ᱟᱨ ᱡᱩᱫᱤ ᱦᱚᱭᱩᱜ-ᱟ ᱛᱟᱦᱚᱞᱮ ᱩᱱᱫᱚ ᱟᱹᱰᱤ ᱟᱭ ᱦᱩᱭᱩᱜ-ᱟ ᱢᱤᱫ ᱫᱷᱟᱣ ᱨᱮᱜᱮ ᱵᱟᱨᱥ ᱥᱮᱨᱢᱟ ᱯᱮ ᱥᱮᱨᱢᱟ ᱨᱮᱱᱟᱜ ᱦᱩᱭᱩᱜ ᱛᱟᱢᱟ, ᱦᱮᱸ ᱥᱮ᱾
ᱴᱷᱤᱠ ᱴᱷᱤᱠ᱾
ᱟᱫᱚ ᱟᱯᱮ ᱥᱮᱜ ᱫᱚ ᱟᱨᱚ ᱪᱮᱜ ᱠᱚ ᱪᱟᱥ ᱦᱩᱭᱩᱜ-ᱟ ᱚᱱᱠᱟ ᱱᱟᱜ?
ᱚᱱᱠᱟ ᱱᱟᱜ ᱫᱚ ᱟᱞᱮ ᱥᱮᱜ ᱫᱚ ᱵᱟᱝ ᱪᱟᱥ ᱦᱩᱭᱩᱜ-ᱟ ᱢᱟᱱᱮ ᱚᱱᱠᱟ ᱱᱟᱜ ᱵᱚᱲᱚ ᱥᱚᱲᱚ ᱪᱟᱥ ᱡᱟᱦᱟᱸ ᱞᱮᱠᱟ ᱟᱵᱮᱱ ᱵᱮᱱ ᱢᱮᱱ ᱠᱮᱫᱟ ᱥᱮ ᱩᱢ‌ ᱟᱢᱮᱢ ᱢᱮᱱ ᱠᱮᱫᱟ ᱚᱱᱟ ᱤᱭᱟᱹ ᱠᱚ᱾ ᱦᱮ ᱛᱚᱨᱢᱩᱡᱽ ᱠᱷᱤᱨᱟᱹ ᱠᱚ ᱟᱞᱮ ᱥᱮᱜ ᱫᱚ ᱚᱱᱛᱮ ᱫᱚ ᱡᱮ ᱟᱞᱮ ᱥᱮᱜ ᱫᱚ ᱩᱱᱟᱹᱜ ᱫᱚ ᱜᱟᱰᱟ ᱫᱚ ᱵᱟᱱᱩᱜ-ᱟ ᱥᱮ᱾ ᱵᱚᱞᱛᱮ ᱜᱮᱞᱮ ᱵᱟᱱᱩᱜ ᱜᱮᱭᱟ᱾ ᱢᱮᱲᱟ ᱢᱮᱱᱛᱮ ᱪᱟ ᱳᱭ ᱤᱭᱟᱹ ᱠᱚᱜᱮ, ᱩᱻ
ᱛᱚᱨᱢᱩᱡᱽ ᱠᱷᱤᱨᱟᱹ ᱵᱟᱫ ᱠᱟᱛᱮ ᱚᱱᱠᱟᱱᱟᱜ ᱪᱮᱫ
ᱦᱮᱸ ᱛᱚᱨᱢᱩᱡᱽ ᱠᱷᱤᱨᱟᱹᱜ ᱦᱮᱸ ᱚᱱᱠᱟᱱᱟᱜ ᱫᱚ ᱤᱭᱟᱹ ᱠᱚ ᱚᱱᱟ ᱠᱩᱢᱲᱳ ᱚᱱᱟ ᱟᱨ ᱤᱭᱟᱹ ᱠᱚ ᱵᱮᱸᱜᱟᱲ ᱠᱚᱠᱚ ᱤᱭᱟᱹ ᱭᱟ ᱛᱟᱨᱯᱚᱨᱮ ᱚᱱᱟ ᱪᱮᱜ ᱦᱟᱸᱜ ᱠᱚ ᱢᱮᱱᱟ ᱠᱟᱨᱞᱟ ᱠᱚ ᱚᱱᱟ ᱠᱚᱜᱮ ᱟᱨᱠᱤ ᱵᱮᱥᱤ ᱨᱚᱦᱚᱭᱚᱜ-ᱟ ᱟᱞᱮ ᱥᱮᱜ ᱫᱚ ᱵᱷᱮᱱᱰᱤ ᱠᱚ᱾ ᱚᱱᱟ ᱠᱚ ᱢᱟᱱᱮ ᱱᱚᱨᱢᱟᱞ ᱟᱨᱠᱤ ᱡᱟᱦᱟᱸ ᱥᱚᱵᱽᱡᱤ ᱠᱚ ᱦᱟᱱᱮ ᱫᱤᱱᱟᱹᱢ ᱦᱤᱞᱳᱜ ᱢᱟᱨᱠᱮᱴ ᱨᱮ ᱪᱟᱞᱟᱜ-ᱟ᱾ ᱤᱭᱟᱹ ᱠᱚᱨᱮ ᱠᱚ ᱨᱮ ᱠᱚ ᱨᱚᱦᱚᱭᱟ ᱦᱩᱰᱤᱧ ᱦᱩᱰᱤᱧ ᱠᱷᱮᱛ ᱠᱚᱨᱮ ᱠᱚ ᱨᱚᱦᱚᱭ ᱠᱟᱜ-ᱟ ᱟᱨ ᱫᱟᱜ ᱦᱚᱸ ᱛᱚ ᱚᱠᱟ ᱨᱮᱵᱮᱱ ᱧᱟᱢᱟ᱾ ᱡᱚᱛᱚ ᱴᱩ ᱜᱟᱹᱰᱭᱟᱹ ᱠᱷᱚᱱᱟᱜ ᱜᱮ, ᱦᱩᱸ᱾
ᱴᱷᱤᱠ ᱠᱟᱛᱷᱟ ᱜᱮ ᱱᱟᱦᱟᱸᱜ ᱵᱮᱱ ᱞᱟᱹᱭ ᱠᱟᱫᱟ᱾ ᱜᱚᱴᱟ ᱜᱮ ᱡᱟᱹᱥᱛᱤ ᱠᱟᱭᱛᱮ ᱱᱚᱣᱟ ᱠᱚᱜᱮ ᱧᱮᱞᱚᱜ-ᱟ ᱟᱫᱚ ᱟᱞᱮ ᱥᱮᱜ ᱦᱚᱸ ᱩᱱᱟᱹᱜ ᱚᱱᱠᱟ ᱡᱟᱥ ᱱᱚᱛᱮ ᱫᱚ ᱛᱚᱨᱢᱩᱡᱽ ᱫᱚ ᱵᱟᱝ ᱦᱩᱭᱩᱜ-ᱟ ᱟᱫᱚ ᱢᱤᱫ ᱵᱟᱨᱭᱟ ᱚᱱᱠᱟ ᱪᱟᱥ ᱜᱮᱭᱟ ᱠᱚ᱾ ᱦᱚᱭᱛᱚ ᱡᱩᱫᱤ ᱦᱩᱭᱩᱜ ᱨᱮᱦᱚᱸ ᱟᱹᱰᱤ ᱠᱚᱢ ᱜᱮᱠᱚ ᱪᱟᱥ ᱜᱮᱭᱟ ᱟᱫᱚ ᱩᱜ ᱩᱻ ᱡᱚᱱᱰᱨᱟ ᱠᱚ ᱱᱟᱦᱟᱸᱜ ᱪᱟᱥ ᱦᱩᱭᱩᱜ ᱛᱟᱦᱮᱸᱜ ᱜᱩᱦᱩᱢ ᱠᱚ ᱱᱤᱛᱩᱜ ᱫᱚ ᱚᱱᱟ ᱠᱚᱫᱚ ᱵᱟᱝ ᱧᱮᱞᱚᱜ ᱠᱟᱱᱟ ᱟᱯᱮ ᱥᱮᱜ ᱱᱚᱣᱟ ᱡᱚᱱᱰᱨᱟ ᱠᱚ ᱜᱩᱦᱩᱢ ᱠᱚ ᱦᱩᱭᱩᱜ ᱠᱟᱱᱟ ᱥᱮ ᱵᱟᱝ?
ᱟᱞᱮ ᱥᱮᱜ ᱫᱚ ᱫᱟ ᱤᱭᱟᱹ ᱫᱚ ᱜᱚᱦᱚᱢ ᱫᱚ ᱵᱟᱝᱠᱚ ᱨᱚᱦᱚᱭ ᱵᱟᱲᱟᱭ ᱜᱮᱭᱟ᱾ ᱜᱩᱦᱩᱢ ᱞᱟᱹᱜᱤᱫ ᱫᱚ ᱢᱟᱨᱟᱝ ᱡᱟᱭᱜᱟ ᱨᱟᱠᱟᱵᱚᱜ-ᱟ ᱛᱟᱯᱚᱨᱮ ᱤᱭᱟᱹ ᱠᱚ ᱪᱮᱬᱮ ᱠᱚᱦᱚᱸ ᱫᱚᱢᱮ ᱠᱚ ᱟᱬᱜᱚ ᱚᱱᱟ ᱞᱟᱜᱟ ᱫᱚᱢᱮ ᱞᱟᱜᱟ ᱞᱟᱜᱟᱜ-ᱟ ᱥᱮ ᱤᱭᱟᱹ ᱠᱚ᱾ ᱢᱤᱨᱩ ᱪᱮᱬᱮ ᱠᱚᱠᱚ ᱟᱬᱜᱚᱱᱟ ᱡᱚᱱᱰᱨᱟ ᱠᱚᱫᱚ ᱨᱚᱦᱚᱭ ᱵᱟᱲᱟᱭ ᱜᱮᱭᱟ ᱞᱮ ᱮᱭᱼᱼ ᱵᱟᱲᱜᱮ ᱠᱚᱨᱮ ᱚᱲᱟᱜ ᱡᱚᱢ ᱞᱟᱹᱜᱤᱫ ᱞᱮᱠᱟ ᱡᱚᱱᱰᱨᱟ ᱛᱟᱨᱯᱚᱨᱮ ᱵᱟᱡᱽᱲᱟ ᱚᱱᱟ ᱠᱚᱫᱚ᱾ ᱵᱟᱲᱜᱮ ᱛᱟᱭᱱᱚᱢ ᱠᱚᱨᱮ ᱜᱮᱞᱮ ᱨᱚᱦᱚᱭ ᱠᱟᱜ-ᱟ ᱚᱲᱟᱜ ᱡᱚᱢᱼᱼ ᱜᱮ ᱟᱨ ᱡᱩᱫᱤ ᱵᱮᱥᱤ ᱧᱚᱜ ᱜᱟᱱ ᱦᱩᱭᱮᱱᱟᱼᱼ ᱩᱱ ᱫᱚ ᱟᱵᱟᱨ ᱟᱠᱷᱨᱤᱧ ᱠᱟᱜ ᱜᱮᱞᱮ ᱵᱟᱡᱟᱨ ᱥᱮᱜ ᱞᱮ ᱤᱫᱤ ᱠᱮᱫ ᱜᱮ, ᱚᱱᱟ ᱨᱮᱜᱮ᱾ ᱟᱹᱠᱷᱨᱤᱧ ᱫᱚ ᱚᱱᱠᱟ ᱜᱮ ᱥᱚᱵᱽᱡᱤ ᱠᱚ ᱫᱤᱠ ᱫᱤᱭᱮ ᱢᱟᱱᱮ ᱟᱼᱼ ᱠᱟᱞ ᱦᱚᱸ ᱟᱨ ᱫᱚᱢᱮ ᱟᱠᱟᱞ ᱜᱮ ᱢᱟᱱᱮ ᱚᱲᱟᱜ ᱡᱚᱢ ᱞᱟᱹᱜᱤᱫ ᱫᱚ ᱟᱞᱮ ᱫᱚ ᱵᱟᱲᱜᱮ ᱨᱮᱜᱮ ᱞᱮ ᱨᱚᱦᱚᱭᱟ, ᱟᱞᱮ ᱚᱱᱟ ᱠᱚᱨᱮ ᱫᱚ᱾ ᱚᱸ ᱥᱚᱵᱽᱡᱤ ᱠᱚᱫᱚ ᱟᱞᱮ ᱫᱚ ᱵᱟᱝ ᱠᱤᱨᱤᱧ ᱞᱟᱜᱟᱣ ᱞᱮᱭᱟ᱾
ᱟᱹᱰᱤ ᱱᱟᱯᱟᱭ ᱜᱮ ᱛᱟᱦᱚᱞᱮ ᱦᱟᱸᱜ ᱦᱮᱸᱥᱮ᱾ ᱟᱫᱚ ᱟᱹᱠᱷᱨᱤᱧ ᱠᱚᱯᱮ ᱟᱹᱠᱷᱨᱤᱧ ᱜᱮᱭᱟ ᱥᱮ ᱵᱟᱝ ᱥᱚᱵᱽᱡᱤ ᱠᱚ?
ᱵᱟ ᱵᱟᱞᱮ ᱠᱤᱨᱤᱧᱟ ᱥᱚᱵᱽᱡᱤ ᱠᱚ ᱵᱟᱞᱮ ᱠᱤᱨᱤᱧ ᱵᱟᱲᱟᱭ ᱜᱮᱭᱟ᱾
ᱞᱟᱹᱭ ᱫᱟ ᱟᱹᱠᱷᱨᱤᱧ ᱜᱮᱭᱟ ᱯᱮ ᱥᱮ ᱵᱟᱝ?
ᱦᱮᱸ ᱟᱹᱠᱷᱨᱤᱧ ᱜᱮ ᱵᱟᱲᱟᱭ ᱜᱮᱭᱟ ᱞᱮ ᱡᱩᱫᱤ ᱵᱟᱹᱲᱛᱤ ᱧᱚᱜ ᱦᱩᱭᱩᱜ-ᱟ, ᱢᱟᱱᱮᱼᱼ ᱵᱟᱹᱧ ᱞᱟᱹᱭ ᱠᱮᱫᱟ ᱵᱟᱹᱲᱛᱤ ᱧᱚᱜ ᱦᱩᱭ ᱞᱮᱱ ᱠᱷᱟᱱ ᱟᱠᱷᱨᱤᱧ ᱧᱟᱞᱮ᱾ ᱵᱟᱲᱜᱮ ᱠᱚᱨᱮ ᱜᱮᱠᱚ ᱨᱚᱦᱚᱭ ᱠᱟᱜ-ᱟ ᱥᱮ᱾ ᱚᱲᱟᱜ ᱡᱚᱢ ᱢᱮᱱᱛᱮ ᱵᱟᱹᱲᱛᱤ ᱧᱚᱜ ᱦᱩᱭ ᱞᱮᱱ ᱠᱷᱟᱱ ᱛᱟᱯᱚᱨᱮ ᱤᱭᱟᱹ ᱪᱟᱥᱤ ᱠᱚ ᱢᱮᱱᱟᱜ ᱠᱚᱼᱼ ᱠᱚᱣᱟ ᱦᱩᱰᱤᱧ ᱪᱟᱥᱤ ᱠᱚ ᱩᱱᱠᱩ ᱢᱟᱨᱠᱮᱴ ᱨᱮ ᱤᱫᱤ ᱠᱟᱛᱮᱜ ᱠᱚ ᱮᱢᱟᱫ ᱠᱚᱜᱮ᱾ ᱯᱟᱸᱪ ᱠᱤᱞᱳ ᱫᱚᱥ ᱠᱤᱞᱳ ᱡᱟᱜᱮ᱾
ᱦᱮᱸ ᱦᱮᱸᱜ᱾
ᱦᱩᱸ ᱚᱱᱠᱟ᱾
ᱥᱟᱹᱨᱤ ᱜᱮ ᱱᱚᱣᱟ ᱥᱚᱵᱽᱡᱤ ᱪᱟᱥ ᱠᱚᱫᱚ ᱱᱟᱦᱟᱸᱜ ᱟᱸ ᱡᱟᱦᱟᱸᱭ ᱢᱟᱨᱟᱝ ᱢᱟᱨᱟᱝᱼᱼ ᱚᱝᱠᱟ ᱡᱟᱭᱜᱟ ᱠᱚᱼᱼ ᱢᱮᱱᱟᱜ ᱛᱟᱠᱚᱣᱟ ᱩᱱ ᱠᱚᱨᱮ ᱴᱚᱴᱷᱟ ᱠᱚᱨᱮ ᱠᱷᱮᱛ ᱠᱚ ᱢᱮᱱᱟᱜ ᱛᱟᱠᱚᱣᱟ ᱩᱱᱠᱩᱣᱟᱜ ᱫᱚ ᱱᱟᱯᱟᱭ ᱜᱮ ᱥᱚᱵᱽᱡᱤ ᱡᱚᱛᱚᱱᱟᱜ ᱟᱨ ᱜᱚᱴᱟ ᱡᱟᱭᱜᱟ ᱨᱮ ᱵᱟᱝ ᱦᱩᱭᱩᱜᱼᱟ ᱦᱮᱸ ᱥᱮ ᱾ ᱡᱚᱛᱚ ᱞᱮᱠᱟᱱᱟᱜ ᱛᱮᱫᱚ ᱩᱸ ᱠᱟᱜᱮ ᱥᱚᱵᱽᱡᱤ ᱠᱚᱫᱚ ᱯᱚᱭᱥᱟ ᱢᱮᱱᱠᱷᱟᱱ ᱮᱸ ᱡᱮᱥ ᱵᱷᱟᱞᱮ ᱜᱮ ᱦᱩᱭᱩᱜᱼᱟ ᱾ ᱢᱮᱱᱠᱷᱟᱱ ᱚᱱᱠᱟ ᱫᱟᱢ ᱠᱚ ᱡᱩᱫᱤ ᱴᱷᱤᱠ ᱴᱷᱟᱠ ᱵᱟᱝ ᱛᱟᱦᱮᱱᱟ ᱢᱟᱨᱠᱮᱴ ᱨᱮ ᱩᱱ ᱚᱠᱛᱚ ᱜᱮ ᱱᱟᱜ ᱠᱟᱹᱴᱤᱡ ᱚᱥᱩᱵᱤᱫᱷᱟ ᱫᱚ ᱾ ᱵᱟᱠᱷᱟᱱ ᱥᱚᱵᱽᱡᱤ ᱪᱟᱥ ᱠᱚᱫᱚ ᱥᱟᱹᱨᱤᱜᱮᱭᱟ ᱯᱚᱭᱥᱟ ᱵᱷᱟᱞᱮ ᱜᱮ ᱦᱩᱭᱩᱜᱼᱟ ᱾ ᱛᱟᱨᱯᱚᱨᱮ ᱮᱸ ᱡᱚᱫᱤ ᱱᱚᱣᱟ ᱠᱚ ᱪᱮᱫ ᱦᱚᱸ ᱵᱟᱝ ᱦᱩᱭ ᱞᱮᱱᱟ
ᱦᱩᱸ
ᱩᱱ ᱫᱚ ᱟᱵᱚᱣᱟᱜ ᱮ ᱠᱟᱹᱢᱤ ᱱᱟᱦᱟᱜ ᱮᱢ ᱞᱟᱹᱭᱼᱟ ᱚᱱᱟ ᱫᱚᱧ ᱠᱩᱞᱤ ᱠᱮᱫ ᱢᱮᱭᱟ ᱦᱮᱸᱥᱮ ᱛᱟᱨᱯᱚᱨᱮ ᱚᱱᱟ ᱥᱟᱶᱛᱮ ᱟᱨ ᱪᱤᱫ ᱠᱚᱠᱚ ᱠᱟᱹᱢᱤ ᱜᱮᱭᱟ ᱚᱱᱠᱟ ᱡᱟᱦᱟᱸᱭ ᱡᱩᱫᱤ ᱪᱮᱫ ᱦᱚᱸ ᱱᱚᱝᱠᱟᱱᱟᱜ ᱵᱟᱹᱱᱩᱜ ᱛᱟᱠᱚᱣᱟ?
ᱡᱟᱦᱟᱸᱭ ᱡᱩᱫᱤ ᱪᱮᱫ ᱦᱚᱸ ᱵᱟᱹᱱᱩᱜ ᱛᱟᱠᱚᱣᱟ ᱚᱱᱟ ᱫᱚ ᱢᱮᱱ ᱠᱟᱹᱫᱟᱹᱧ ᱰᱷᱟᱹᱞᱟᱹᱭ ᱠᱟᱹᱢᱤ ᱡᱩᱫᱤ ᱱᱤᱛᱚᱜ ᱛᱚ ᱡᱚᱛᱚ ᱦᱚᱲ ᱰᱷᱟᱹᱞᱟᱹᱭ ᱠᱟᱹᱢᱤ ᱜᱮᱠᱚ ᱥᱮᱱᱚᱜ ᱠᱟᱱᱟ ᱾ ᱵᱮᱥᱤᱨ ᱵᱷᱟᱜᱽ ᱦᱚᱲ ᱜᱮᱠᱚ ᱪᱟᱞᱚᱜ ᱠᱟᱱᱟ ᱟᱞᱮ ᱟᱹᱛᱩ ᱨᱮᱱ ᱠᱚᱨᱮ ᱦᱚᱸ ᱫᱷᱟᱨᱯᱟᱥ ᱟᱹᱛᱩ ᱠᱚᱨᱮ ᱦᱚᱸ ᱟᱨ ᱵᱟᱠᱷᱟᱱ ᱚᱱᱟ ᱤᱭᱟᱹ ᱵᱟᱡᱟᱨ ᱠᱚᱨᱮᱱᱟᱜ ᱤᱭᱟᱹ ᱠᱟᱹᱢᱤ ᱠᱚ ᱢᱮᱱᱟᱜᱼᱟ ᱫᱤᱱ ᱢᱚᱧᱡᱩᱨᱤ ᱠᱟᱹᱢᱤ ᱞᱮᱵᱟᱨᱤ ᱠᱟᱹᱢᱤ ᱠᱚ ᱢᱮᱱᱟᱜᱼᱟ ᱩᱱᱤ ᱥᱤᱭᱟᱹ ᱠᱚ ᱨᱟᱡᱽ ᱢᱤᱥᱛᱨᱤ ᱠᱟᱹᱢᱤ ᱚᱱᱟ ᱠᱚᱜᱮ ᱠᱚ ᱥᱮᱱ ᱵᱟᱲᱟᱜᱼᱟ ᱟᱨ ᱱᱤᱛᱚᱜ ᱫᱚ ᱵᱮᱥᱤ ᱟᱨᱠᱤ ᱡᱩᱣᱟᱹᱱ ᱜᱤᱫᱟᱹᱨ ᱠᱚᱫᱚ ᱡᱚᱛᱚ ᱚᱱᱟ ᱯᱮᱱᱰᱮᱞ ᱠᱟᱹᱢᱤ ᱫᱚᱢᱮ ᱤᱭᱟᱹᱣ ᱠᱟᱱᱟ ᱯᱮᱱᱰᱮᱞ ᱠᱟᱹᱢᱤ ᱠᱚ ᱫᱚᱢᱮ ᱠᱚ ᱥᱮ ᱥᱮᱱ ᱵᱟᱲᱟᱜ ᱠᱟᱱᱟ ᱡᱩᱣᱟᱹᱱ ᱜᱤᱫᱟᱹᱨ ᱠᱚ ᱠᱚᱢ ᱵᱚᱭᱚᱥ ᱠᱚ ᱡᱟᱦᱟᱸᱭ ᱾ ᱩᱱᱠᱩᱫᱚ ᱠᱷᱟᱹᱞᱤ ᱯᱮᱱᱰᱮᱞ ᱠᱟᱹᱢᱤ ᱜᱮᱠᱚ ᱥᱮᱱᱚᱜ ᱠᱟᱱᱟ ᱚᱱᱟ ᱨᱮᱫᱚ ᱠᱷᱟᱴᱟᱞᱤ ᱦᱚᱸ ᱠᱚᱢ ᱢᱮᱱᱟᱜᱼᱟ ᱟᱨ ᱯᱚᱭᱥᱟ ᱡᱚᱢ ᱠᱚᱫᱚ ᱧᱟᱢᱚᱜ ᱠᱟᱱ ᱜᱮᱭᱟ ᱡᱚᱢ ᱦᱚᱸ ᱩᱱᱠᱩᱣᱟᱜ ᱜᱮ ᱾
ᱦᱮᱸ ᱦᱮᱸ ᱟᱫᱚ ᱟᱞᱮ ᱥᱮᱫ ᱨᱮᱱ ᱦᱚᱸ ᱱᱚᱝᱠᱟ ᱜᱤᱫᱽᱨᱟᱹ ᱠᱚ ᱢᱮᱱᱟᱜ ᱠᱚᱣᱟ ᱯᱮᱱᱰᱮᱞ ᱠᱟᱹᱢᱤ ᱪᱟᱞᱟᱜ ᱜᱮᱭᱟ ᱠᱚ ᱦᱮᱸᱥ ᱟᱨ ᱠᱮᱱᱰᱮᱞ ᱠᱟᱹᱢᱤ ᱫᱚ ᱱᱟᱜ ᱩᱱᱟᱹᱜ ᱠᱷᱟᱴᱟᱞᱤᱭᱟᱜ ᱫᱚ ᱚᱱᱮ ᱫᱮᱡᱚᱜ ᱦᱩᱭᱩᱜᱼᱟ, ᱚᱱᱟ ᱠᱚᱜᱮ ᱾ ᱦᱮᱥ ᱟᱨ ᱱᱚᱣᱟ ᱫᱚ ᱱᱟᱜ ᱫᱚᱢᱮ ᱵᱚᱭᱮᱥ ᱦᱚᱲ ᱠᱚᱫᱚ ᱱᱟᱜ ᱫᱮᱡ ᱠᱚᱫᱚ ᱪᱮᱫ ᱞᱮᱠᱟ, ᱱᱚᱝᱠᱟ ᱡᱩᱣᱟᱹᱱ ᱵᱚᱭᱮᱥ ᱠᱚᱜᱮ ᱱᱩᱠᱩᱜ ᱜᱮ ᱵᱷᱟᱞᱮ ᱠᱚ ᱫᱟᱲᱮᱭᱟᱜᱼᱟ, ᱫᱮᱡᱽ ᱠᱚ ᱛᱚᱞ ᱚᱜᱚᱭ ᱱᱚᱝᱠᱟᱱᱟᱜ ᱠᱟᱹᱢᱤ ᱠᱚᱫᱚ ᱦᱮᱸ ᱥᱮ᱾
ᱦᱮᱸ ᱦᱮᱸ
ᱟᱨ ᱩᱱᱮ ᱚᱝᱠᱟᱱ ᱤᱭᱟᱹ ᱫᱚ ᱵᱟᱝ ᱠᱟᱱᱟ ᱠᱷᱟᱹᱴᱟᱹᱞᱤ ᱫᱚ᱾ ᱚᱱᱮ ᱚᱱᱠᱟ ᱨᱤᱠᱥ ᱨᱮᱭᱟᱜ
ᱦᱩᱸ ᱦᱩᱸ ᱦᱩᱸ ᱩᱱᱟᱹᱜ- ᱩᱱᱟᱹᱜ ᱪᱮᱛᱟᱱᱮ ᱫᱮᱡᱚᱜᱼᱟᱭ᱾ ᱛᱟᱨᱯᱚᱨᱮ ᱧᱤᱫᱟᱹ, ᱧᱤᱫᱟᱹ ᱵᱮᱸᱜᱮᱫ ᱞᱟᱜᱟᱜᱼᱟ᱾ ᱚᱠᱟ ᱵᱟᱯᱞᱟ ᱠᱚᱨᱮ ᱵᱷᱟᱸᱰᱟᱱ ᱠᱚᱨᱮ ᱧᱤᱫᱟᱹ ᱩᱛᱨᱟᱹᱣ ᱵᱮᱸᱜᱮᱫ ᱞᱟᱜᱟᱜᱼᱟ᱾ ᱟᱵᱚ ᱵᱚᱭᱚᱥ ᱠᱚ ᱦᱚᱲ ᱠᱚ ᱞᱟᱹᱜᱤᱫ ᱫᱚ ᱚᱱᱟ ᱠᱚᱫᱚ ᱵᱟᱝ ᱴᱷᱤᱠᱟ᱾ ᱠᱤᱱᱛᱩ ᱠᱚᱢ ᱵᱚᱭᱮᱥᱤ ᱜᱤᱫᱟᱹᱨ ᱠᱚ ᱠᱚᱜᱮ ᱚᱱᱟ ᱠᱚᱫᱚ ᱴᱷᱤᱠ ᱠᱚ ᱤᱭᱟᱹ ᱠᱟᱹᱢᱤ ᱫᱟᱲᱮᱭᱟᱜᱼᱟ ᱾
ᱩᱫᱽᱢᱟᱹ ᱜᱮ ᱢᱮᱱᱟᱭᱟ᱾ ᱚᱲᱟᱜ ᱠᱚᱨᱮ ᱟᱫᱚ ᱩᱱᱤ ᱫᱚ ᱪᱮᱫ ᱪᱤᱠᱟᱹᱭᱟ ᱪᱟᱞᱟᱣ ᱢᱮ ᱫᱩ ᱯᱮᱱᱰᱮᱞ ᱥᱮᱫ ᱜᱮ᱾ ᱯᱮᱱᱰᱮᱞ ᱠᱟᱹᱴᱤ ᱢᱮᱱᱠᱷᱟᱱ ᱫᱤᱱᱟᱹᱢ ᱫᱤᱱ ᱡᱟᱦᱟᱸᱭ ᱠᱟᱹᱣᱰᱤ ᱥᱮ ᱜᱷᱟᱨᱚᱸᱡᱽ ᱪᱟᱞᱟᱣᱟᱭ ᱚᱱᱠᱟᱱ ᱦᱚᱲ ᱫᱚ ᱟᱨ ᱱᱚᱣᱟ ᱠᱚ ᱠᱟᱹᱢᱤ ᱫᱚ ᱱᱟᱜ ᱥᱟᱨᱟ ᱵᱚᱪᱷᱚᱨ ᱫᱚ ᱵᱟᱝ ᱦᱟᱜ ᱢᱟᱱᱮ ᱥᱟᱨᱟ ᱫᱤᱱ ᱫᱚ ᱵᱟᱝ ᱫᱤᱱᱟᱹᱢ ᱫᱚ ᱵᱟᱢ ᱧᱟᱢᱟ ᱟᱛᱚ᱾
ᱫᱤᱱᱟᱹᱢ ᱫᱚ ᱵᱟᱝ ᱧᱟᱯᱟᱢᱟ ᱱᱚᱝᱠᱟᱱᱟᱜ ᱠᱟᱹᱢᱤ ᱫᱚ ᱾
ᱠᱟᱹᱢᱤ ᱜᱮ ᱜᱷᱟᱨᱚᱸᱡᱽ ᱪᱟᱞᱟᱣ ᱦᱚᱲ ᱫᱚ ᱚᱱᱠᱟᱱᱟᱜ ᱠᱟᱹᱢᱤ ᱠᱚᱜᱮ ᱧᱮᱞ ᱦᱩᱭᱩᱜ ᱛᱟᱢᱟ ᱡᱟᱦᱟᱸ ᱫᱚ ᱫᱤᱱᱟᱹᱢ ᱫᱤᱱᱮᱢ ᱧᱟᱢᱟ ᱫᱤᱱᱟᱹᱢ ᱫᱤᱱ ᱜᱮ ᱩᱫᱤ ᱦᱩᱭᱩᱜ ᱛᱟᱢᱟ ᱦᱚᱜᱼᱚ ᱱᱚᱝ ᱴᱠᱟᱱ ᱠᱟᱢᱤ ᱠᱚ᱾
ᱛᱟᱨᱯᱚᱨ ᱱᱤᱛ ᱱᱤᱛᱚᱜ ᱫᱚ ᱵᱟᱦᱨᱮ ᱦᱚᱸ ᱛᱤᱱᱟᱹᱜ ᱦᱚᱲ ᱠᱚ ᱥᱮᱱᱚᱜ ᱠᱟᱱ ᱛᱟᱦᱮᱠᱟᱱᱟ᱾ ᱟᱵᱚ ᱞᱟᱦᱟᱜᱮ ᱟᱹᱰᱤ ᱞᱟᱦᱟᱜᱮ ᱵᱟᱨᱦᱮ ᱦᱚᱲ ᱠᱟᱢᱤ ᱠᱚ ᱥᱮᱱᱚᱜ ᱠᱟᱱ ᱛᱟᱦᱮᱱᱟ ᱛᱟᱹᱢᱤᱞᱱᱟᱲᱩ, ᱜᱩᱡᱽᱨᱟᱴ ᱱᱮᱛᱟᱨ ᱫᱚ ᱚᱱᱟ ᱠᱚᱫᱚ ᱡᱚᱛᱚ ᱜᱮᱠᱚ ᱵᱚᱱᱫᱚᱣ ᱠᱟᱫᱟ ᱠᱷᱩᱵ ᱠᱚᱢ ᱦᱚᱲ, ᱚᱱᱛᱮ ᱯᱚᱭᱥᱟ ᱡᱚᱜᱟᱣ ᱫᱚᱦᱚ ᱫᱟᱲᱮᱜ ᱞᱮᱱᱠᱷᱟᱱ᱾
ᱟᱹᱰᱤ ᱠᱚᱢ ᱦᱚᱲ ᱚᱱᱠᱟ ᱜᱮᱠᱚ ᱪᱟᱞᱟᱜ ᱠᱟᱱᱟ᱾ ᱱᱮ ᱤᱧ ᱟᱞᱮ ᱥᱮᱫ ᱨᱮᱧ ᱪᱟᱞᱟᱜ ᱠᱟᱱ ᱨᱮᱦᱚᱸ ᱠᱚ ᱧᱮᱞᱮᱫ ᱠᱚᱣᱟ᱾